ᱦᱮᱸ ᱡᱚᱦᱟᱨ ᱜᱚᱝᱠᱮ
ᱦᱮᱸ ᱚᱠᱟᱥᱮᱫ ᱨᱮ ᱱᱟᱯᱟᱭ ᱵᱟᱲᱟ ᱜᱮᱛᱳ
ᱦᱳᱭ ᱦᱳᱭ ᱱᱟᱯᱟᱭ ᱵᱟᱲᱟᱭ ᱜᱮ ᱨᱚᱲ ᱠᱚ ᱪᱮᱫ ᱞᱮᱠᱟ ᱟᱸᱡᱚᱢᱚᱜ ᱠᱟᱱᱟ ᱴᱷᱟᱢ ᱴᱷᱟᱢ ᱜᱮᱛᱚ
ᱮᱠᱫᱚᱢ ᱜᱚᱝᱠᱮ ᱟᱹᱰᱤ ᱱᱟᱯᱟᱭ ᱜᱮ ᱟᱸᱡᱚᱢᱚᱜ ᱠᱟᱱᱟ
ᱦᱮᱸ ᱟᱪᱪᱷᱟ ᱜᱚᱝᱠᱮ ᱛᱟᱦᱚᱞᱮ ᱠᱤᱫᱩᱵ ᱵᱟᱲᱟ ᱠᱚᱫᱚ ᱦᱩᱭᱱᱟ ᱥᱮ ᱵᱟᱝ
ᱦᱮᱸ ᱜᱚᱝᱠᱮ ᱦᱩᱭᱱᱟ ᱠᱤᱛᱩᱵ ᱫᱚ ᱟᱹᱵᱤᱱ ᱜᱮ ᱠᱤᱫᱩᱵ ᱱᱟᱵᱤᱱ ᱥᱮ ᱟᱹᱣᱨᱤ
ᱦᱮᱸ ᱠᱤᱫᱩᱵᱽ ᱵᱟᱲᱟ ᱦᱩᱭ ᱟᱠᱟᱱᱟ ᱮᱱᱟᱝ ᱧᱚᱜ ᱨᱮᱜᱮ
ᱦᱮᱸᱛᱳ
ᱦᱮᱸ ᱛᱟᱦᱚᱞᱮ ᱜᱚᱝᱠᱮ ᱢᱟᱱᱮ ᱟᱯᱮᱥᱮᱫ ᱫᱚ ᱪᱮᱫ ᱞᱮᱠᱟ ᱪᱟᱥ ᱦᱩᱭᱩᱜᱼᱟ ᱪᱟᱥ ᱵᱚᱞᱛᱮ ᱪᱮᱫ ᱠᱚᱛᱮᱯᱮ ᱪᱟᱥ ᱵᱟᱲᱟᱭ ᱜᱮᱭᱟ ᱢᱟᱱᱮ ᱴᱮᱠᱴᱟᱨ ᱠᱚᱛᱮ ᱥᱮ ᱱᱟᱦᱮᱞ ᱠᱚᱛᱮ
ᱜᱚᱝᱠᱮ ᱪᱟᱥ ᱫᱚ ᱵᱤᱨ ᱵᱷᱤᱛᱤᱨ ᱨᱮᱱᱟᱜ ᱢᱟᱱᱮ ᱵᱤᱨ ᱵᱷᱤᱛᱤᱨ ᱨᱮᱱᱟᱜ ᱢᱟᱱᱮ ᱵᱤᱨ ᱫᱷᱟᱨᱮ ᱠᱚᱨᱮᱱᱟᱜ ᱫᱚ ᱢᱟᱱᱮ ᱱᱟᱦᱮᱞ ᱛᱮᱜᱮᱞᱮ ᱥᱤᱭᱟ᱾ ᱟᱨ ᱡᱟᱦᱟᱸ ᱵᱟᱹᱭᱦᱟᱹᱲ ᱠᱚᱨᱮᱱᱟᱜ ᱵᱟᱹᱫᱽ ᱠᱚᱨᱮᱱᱟᱜ ᱵᱟᱫᱷᱟ ᱠᱚᱨᱮᱱᱟᱜ ᱚᱱᱟ ᱠᱚᱫᱚ ᱴᱨᱟᱠᱴᱟᱨ ᱛᱮᱜᱮ
ᱚᱸᱻ
ᱟᱨ ᱵᱤᱨ ᱠᱚᱨᱮᱫ ᱫᱚ ᱵᱟᱝ ᱵᱚᱞᱚᱜ ᱟᱛᱚ ᱴᱟᱠᱴᱟᱨ ᱠᱚᱫᱚ᱾
ᱩᱸ ᱦᱳᱭ᱾
ᱚᱱᱟ ᱠᱷᱟᱹᱛᱤᱨ ᱛᱮ ᱚᱱᱛᱮ ᱫᱚ ᱱᱟᱦᱮᱞ ᱛᱮᱜᱮ
ᱦᱮᱸ ᱦᱮᱸ ᱢᱟᱱᱮ ᱟᱵᱤᱱᱟᱜ ᱫᱤᱥᱚᱢ ᱥᱮᱫ ᱫᱚ ᱮᱠᱷᱚᱱᱳ ᱚᱱᱟ ᱜᱟᱹᱭ ᱰᱝᱨᱤ ᱱᱟᱦᱮᱞ ᱩᱨᱤᱡ ᱱᱟᱦᱮᱞ ᱠᱚᱫᱚ ᱢᱮᱱᱟᱜ
ᱮᱠᱫᱚᱢ ᱮᱠᱫᱚᱢ ᱦᱮᱸ ᱜᱚᱢᱠᱮ ᱮᱠᱫᱚᱢ ᱢᱮᱱᱟᱜ ᱜᱮᱭᱟ᱾
ᱟᱞᱤᱧᱟᱜ ᱚᱞ ᱟᱹᱞᱤᱧᱟ ᱚᱱᱛᱮ ᱫᱚ ᱜᱚᱢᱠᱮ ᱢᱟᱱᱮ ᱰᱟᱝᱨᱤ ᱱᱟᱦᱮᱞ ᱫᱚ ᱢᱟᱱᱮ ᱪᱟᱵᱟ ᱞᱮᱠᱟ ᱜᱮ ᱪᱟᱵᱟ ᱟᱠᱟᱱᱟ᱾ ᱟᱱᱮ ᱱᱮᱛᱟᱨ ᱫᱚ ᱴᱨᱮᱠᱴᱟᱨ ᱠᱚ ᱩᱰᱩᱝ ᱠᱟᱛᱮᱜ ᱥᱮ ᱟᱞᱮᱥᱮᱫ ᱫᱚ ᱴᱟᱺᱰᱤ ᱫᱤᱥᱚᱢ ᱛᱚ
ᱦᱮᱸ
ᱢᱟᱱᱮ ᱜᱚᱴᱟᱜᱮ ᱴᱨᱮᱠᱴᱟᱨ ᱫᱚ ᱪᱟᱞᱟᱜᱼᱟ ᱚᱱᱟᱛᱮ ᱟᱫᱚ ᱴᱨᱮᱠᱴᱟᱨ ᱠᱚᱛᱮ ᱜᱮ ᱡᱷᱚᱛᱚ ᱜᱮᱠᱚ ᱪᱟᱥ ᱠᱚᱠᱚ ᱨᱟᱠᱟᱵᱟ᱾
ᱚ ᱟᱪᱪᱷᱟ ᱟᱪᱪᱷᱟ
ᱟᱫᱚ ᱴᱮᱠᱴᱟᱨ ᱠᱚᱵᱤᱱ ᱞᱟᱹᱭ ᱠᱮᱫ ᱠᱷᱟᱡ ᱫᱚ ᱟᱫᱚ ᱠᱷᱮᱛ ᱠᱚᱨᱮᱱᱟᱜ ᱚᱱᱠᱟ ᱮ ᱡᱮ ᱢᱟᱱᱮ ᱴᱮᱠᱴᱟᱨ ᱠᱚᱛᱮ ᱥᱤ ᱵᱟᱲᱟ ᱞᱮᱠᱷᱟᱡ ᱥᱮ ᱢᱟᱱᱮ ᱠᱷᱮᱛ ᱠᱚ ᱥᱚᱢᱟᱱ ᱥᱟᱹᱦᱤᱡ ᱵᱟᱭ ᱛᱟᱦᱮᱸᱱᱟ᱾ ᱢᱟᱱᱮ ᱡᱟᱦᱟᱸᱨᱮ ᱩᱥᱩᱞ ᱠᱷᱮᱛ ᱫᱚᱢᱮ ᱩᱥᱩᱞ ᱠᱮᱜ-ᱟᱭ ᱵᱟᱠᱷᱟᱱ ᱫᱚ ᱡᱟᱦᱟᱸᱨᱮ ᱜᱟᱹᱰᱤᱭᱟᱹ ᱦᱚᱴᱩ ᱠᱟᱫᱟᱭ ᱫᱚᱢᱮ ᱜᱟᱹᱰᱤᱭᱟᱹ ᱦᱚᱴᱩ ᱠᱟᱫᱟᱭ᱾ ᱯᱚᱨᱮᱛᱮ ᱦᱟᱸᱜ ᱟᱨᱦᱚ ᱥᱚᱢᱟᱱ ᱠᱟᱜ ᱦᱩᱭᱩᱜ ᱛᱟᱢᱟ᱾
ᱦᱳᱭ ᱦᱳᱭ ᱦᱳᱭ᱾
ᱟᱫᱚ ᱱᱮᱛᱟᱨ ᱫᱚ ᱚᱱᱟ ᱛᱮᱜᱮ ᱛᱚ ᱪᱟᱞᱟᱜ ᱠᱟᱱᱟ ᱜᱚᱢᱠᱮ ᱾ ᱴᱟᱠᱴᱟᱨ ᱠᱚᱛᱮ ᱜᱮ ᱵᱮᱥᱤ ᱠᱚ ᱪᱟᱥᱮᱜ-ᱟ᱾
ᱦᱳᱭ ᱟᱵᱚ ᱫᱚᱵᱚᱱ ᱢᱚᱱᱮᱭᱮᱫᱟ ᱦᱟᱸᱜ ᱠᱟᱹᱢᱤ ᱠᱚ ᱦᱟᱞᱠᱟᱜ ᱠᱟᱱ ᱛᱟᱵᱚᱱᱟ᱾ ᱢᱮᱱᱠᱷᱟᱡ ᱢᱮᱱ ᱠᱷᱟᱱ ᱟᱨᱦᱚᱸ ᱚᱱᱟ ᱡᱮ ᱵᱟᱹᱲᱤᱡ ᱦᱚᱴᱚᱠᱟᱜ ᱠᱟᱱᱟᱭ ᱠᱷᱮᱛ ᱠᱚᱥᱮ ᱵᱟᱹᱫᱽ ᱠᱚ᱾ ᱵᱚ ᱟᱨᱦᱚᱸ ᱚᱱᱟ ᱠᱚ ᱟᱨᱦᱚᱸ ᱟᱵᱚ ᱟᱵᱚ ᱠᱷᱟᱴᱟᱣ ᱞᱟᱜᱟᱣᱮᱫ ᱵᱚᱱᱟ᱾
ᱦᱳᱭ ᱜᱚᱢᱠᱮ ᱚᱱᱟ ᱤᱱᱟᱹ ᱥᱩᱢᱚᱭ ᱵᱚᱱ ᱵᱩᱡᱽ ᱞᱮᱠᱷᱟᱱ ᱮᱸᱰᱮ ᱠᱷᱟᱱ ᱫᱚ ᱵᱟᱵᱚᱱ ᱥᱤ ᱦᱚᱪᱚ ᱠᱮᱭᱟ᱾ ᱠᱟᱹᱴᱤᱡ ᱵᱚᱱ ᱠᱚᱥᱴᱚ ᱠᱚᱜ-ᱟ ᱤᱱ ᱨᱮᱜᱮ ᱟᱫᱚ ᱵᱟᱠᱷᱟᱱ ᱡᱚᱛᱚ ᱯᱚᱨᱮ ᱛᱮᱵᱚᱱ ᱵᱩᱡᱮᱜ-ᱟ ᱛᱚ, ᱟᱫᱚ ᱛᱚᱠᱷᱚᱱ ᱫᱚ ᱠᱟᱹᱴᱤᱡ ᱛᱚ ᱜᱟᱭᱮ ᱨᱮ ᱛᱚᱠᱷᱚᱱ ᱫᱚ ᱵᱟᱝ ᱞᱟᱜᱟᱣ ᱜᱚᱫᱚᱜ ᱠᱟᱱ ᱜᱮᱭᱟ᱾
ᱦᱳᱭ ᱟᱫᱚ ᱩᱨᱤᱡ ᱱᱟᱦᱮᱞ ᱛᱮᱫᱚ ᱚᱠᱛᱚ ᱢᱟ ᱠᱟᱹᱴᱤᱡ ᱮ ᱚᱠᱛᱚ ᱞᱟᱜᱟᱜ ᱜᱮᱭᱟ᱾ ᱦᱮᱸ ᱢᱮᱱᱠᱷᱟᱱ ᱵᱷᱟᱜᱮ ᱞᱮᱠᱟ ᱥᱤᱭᱳᱜ ᱠᱚ ᱪᱟᱥ ᱠᱚ ᱦᱳᱭᱳᱜ-ᱟ᱾
ᱦᱳᱭ ᱦᱳᱭ ᱟᱫᱚ
ᱟᱫᱚ ᱯᱟᱹᱦᱤᱞ ᱫᱚ ᱩᱱᱟᱹᱜ ᱫᱚ ᱪᱟᱥ ᱠᱚᱫᱚ ᱵᱟᱝ ᱦᱩᱭ ᱠᱚᱜ-ᱟ᱾ ᱚᱱᱟ ᱚᱲᱟᱜ ᱡᱚᱢ ᱞᱮᱠᱟ ᱱᱤᱡᱮᱨᱟᱜ ᱞᱟᱡ ᱨᱮᱸᱜᱮᱡ ᱢᱮᱴᱟᱣ ᱞᱮᱠᱟᱭ ᱪᱟᱥ ᱵᱟᱲᱟ ᱦᱩᱭ ᱠᱚᱜ-ᱟ᱾
ᱦᱳᱭ ᱦᱳᱭ᱾
ᱟᱨ ᱱᱮᱛᱟᱨ ᱢᱟᱛᱚ ᱡᱩᱜᱽ ᱵᱚᱫᱚᱞ ᱟᱠᱟᱱᱟ ᱱᱮᱛᱟᱨ ᱫᱚ ᱪᱟᱥ ᱠᱚ ᱵᱟᱹᱲᱛᱤ ᱟᱠᱟᱱᱟ ᱛᱚ᱾ ᱟᱫᱚ ᱱᱮᱛᱟᱨ ᱫᱚ ᱡᱟᱹᱥᱛᱤ ᱡᱟᱹᱥᱛᱤ ᱵᱚᱱ ᱪᱟᱥᱫᱟ ᱢᱟᱱᱮ ᱢᱟᱱᱮ ᱩᱨᱤᱡ ᱱᱟᱦᱮᱞ ᱛᱮ ᱥᱤᱭᱳᱜ ᱫᱚ ᱟᱹᱰᱤ ᱡᱟᱹᱥᱛᱤ ᱜᱮ ᱠᱷᱟᱴᱟᱣ ᱦᱳᱭᱳᱜ ᱛᱟᱢᱟ᱾
ᱦᱳᱭ ᱦᱳᱭ ᱦᱳᱭ᱾
ᱦᱮᱸ ᱚᱱᱟ ᱛᱮᱜᱮ ᱱᱮᱛᱟᱨ ᱫᱚ ᱴᱮᱠᱴᱟᱨ ᱠᱚᱛᱮ ᱫᱚ ᱴᱮᱠᱴᱟᱨ ᱠᱚ ᱫᱚᱢᱮ ᱩᱰᱩᱝ ᱠᱟᱱᱟ ᱟᱨ ᱰᱷᱮᱨ ᱰᱷᱮᱨ ᱪᱟᱥ ᱠᱷᱟᱹᱛᱤᱨ ᱡᱟᱹᱥᱛᱤ ᱡᱟᱹᱥᱛᱤ ᱪᱟᱥ ᱠᱷᱟᱹᱛᱤᱨ ᱴᱮᱠᱴᱟᱨ ᱠᱚᱛᱮ ᱵᱚᱱ ᱪᱟᱥ ᱦᱚᱪᱚᱭᱮᱫᱟ
ᱱᱮᱛᱟᱨ ᱫᱚ ᱠᱟᱹᱴᱤᱡ ᱠᱚᱥᱴᱚ ᱫᱚᱵᱚᱱ ᱠᱚᱢᱮᱫ-ᱟ ᱟᱨ ᱵᱟᱝ ᱠᱚᱥᱴᱚᱜ ᱥᱟᱱᱟᱭᱮᱫ ᱵᱚᱱᱟ ᱱᱮᱛᱟᱨ ᱫᱚ
ᱦᱳᱭ
ᱟᱫᱚ ᱠᱚ ᱞᱟᱹᱭᱮᱫ-ᱟ ᱪᱮᱫ ᱥᱟᱹᱨᱤ ᱥᱮ ᱱᱟᱥᱮ ᱡᱩᱜᱽ ᱵᱚᱫᱚᱞ ᱟᱠᱟᱱ ᱟᱨ ᱵᱟᱝ ᱜᱚᱝᱠᱮ ᱧᱮᱞ ᱦᱚᱸ ᱧᱮᱞᱚᱜ ᱠᱟᱱ ᱜᱮᱭᱟ ᱡᱩᱜᱽ ᱵᱚᱫᱚᱞ ᱟᱠᱟᱱᱟ ᱢᱮᱱᱛᱮ᱾
ᱦᱳᱭ ᱟᱨ ᱱᱮᱛᱟᱨ ᱢᱟ ᱧᱮᱞᱚᱜ ᱠᱟᱱ ᱜᱮᱭᱟ ᱚᱱᱟ ᱟᱹᱵᱤᱱᱟᱜ ᱫᱤᱥᱚᱢ ᱥᱮᱫ ᱫᱚ ᱢᱮᱱᱟᱜ ᱜᱮᱭᱟ ᱥᱮ ᱵᱟᱝ ᱚᱱᱟ ᱢᱮᱥᱤᱱ ᱠᱚ ᱡᱟᱦᱟᱸ? ᱦᱩᱲᱩ ᱠᱚ ᱡᱮᱢᱚᱱ ᱦᱚᱸᱜᱚᱭ ᱵᱚᱱ ᱨᱚᱦᱚᱭ ᱮᱫᱟ ᱥᱮ
ᱦᱳᱭ ᱦᱳᱭ
ᱦᱳᱭ ᱟᱫᱚ ᱡᱚᱠᱷᱚᱱ ᱦᱟᱨᱟ ᱠᱟᱛᱮ ᱵᱤᱞᱤ ᱜᱮᱞᱮ ᱠᱟᱛᱮᱜ ᱵᱤᱞᱤᱜ-ᱟ ᱛᱚᱠᱷᱚᱱ ᱢᱟ ᱯᱟᱹᱦᱤᱞ ᱫᱚ ᱟᱵᱚ ᱛᱤ ᱛᱤ ᱛᱮᱵᱚᱱ ᱤᱨ ᱜᱮᱭᱟ ᱥᱮ?
ᱦᱳᱭ ᱦᱳᱭ ᱜᱚᱝᱠᱮ
ᱟᱨ ᱱᱮᱛᱟᱨ ᱢᱟᱛᱚ ᱢᱮᱥᱤᱱ ᱠᱚ ᱛᱩᱫ ᱟᱠᱟᱱᱟ ᱢᱟᱱᱮ ᱦᱩᱲᱩ ᱠᱚ ᱫᱟᱞ ᱠᱚᱦᱚᱸ ᱵᱟᱭ ᱞᱟᱜᱟᱜ ᱠᱟᱱᱟ ᱱᱮᱛᱟᱨ ᱫᱚ ᱢᱮᱥᱤᱱ ᱛᱮᱜᱮ ᱡᱚᱛᱚ ᱦᱟᱜ
ᱮᱠᱫᱚᱢ ᱜᱚᱝᱠᱮ ᱟᱞᱮ ᱥᱮᱫ ᱦᱚᱸ ᱢᱮᱱᱟᱜ ᱟᱠᱟᱜ ᱜᱮᱭᱟ ᱚᱱᱟ ᱢᱮᱥᱤᱱ ᱫᱚ
ᱦᱮᱸ
ᱱᱮᱛᱟᱨ ᱫᱚ ᱟᱞᱮ ᱠᱚᱨᱮᱱ ᱦᱚᱲ ᱦᱚᱸ ᱡᱚᱛᱚ ᱚᱱᱟ ᱢᱮᱥᱤᱱ ᱛᱮᱜᱮ ᱠᱚ ᱠᱟᱹᱢᱤ ᱦᱚᱪᱚᱭᱮᱫᱼᱟ᱾
ᱚᱱᱟ ᱟᱫᱚ ᱠᱟᱹᱢᱤ ᱠᱚᱫᱚ ᱜᱚᱝᱠᱮ ᱟᱫ ᱪᱟᱵᱟᱜ ᱠᱟᱱᱟ ᱦᱮᱸ ᱥᱮ ᱵᱟᱝ ᱟᱵᱚ ᱥᱟᱱᱛᱟᱲ ᱠᱚ ᱡᱟᱦᱟᱸ ᱛᱤᱱᱟᱹᱜ ᱠᱟᱹᱢᱤ ᱠᱚᱵᱚᱱ ᱧᱟᱢ ᱵᱟᱲᱟᱭᱮᱫ ᱛᱟᱦᱮᱸᱜᱸ ᱥᱮ
ᱮᱠᱫᱚᱢ ᱦᱮᱸ
ᱟᱫᱚ ᱚᱱᱟ ᱠᱚᱫᱚ ᱵᱟᱝᱵᱚᱱ ᱧᱟᱢᱟ ᱢᱟᱱᱮ ᱟᱫ ᱪᱟᱵᱟᱜ ᱠᱟᱱᱟ ᱢᱮᱥᱤᱱ ᱠᱚ ᱩᱰᱩᱝ ᱠᱟᱛᱮᱜ᱾
ᱮᱠᱫᱚᱢ ᱮᱠᱫᱚᱢ ᱜᱚᱝᱠᱮ
ᱦᱩᱸ
ᱟᱫᱚ ᱜᱚᱝᱠᱮ ᱫᱩᱠ ᱨᱮᱱᱟᱜ ᱠᱟᱛᱷᱟ ᱢᱟ ᱠᱟᱱ ᱜᱮ
ᱦᱮᱸ
ᱟᱫᱚ ᱢᱮᱱᱠᱷᱟᱱ ᱪᱤᱠᱟᱹᱭᱟᱵᱮᱱ ᱪᱮᱫ ᱵᱮᱱ ᱪᱤᱠᱟᱹᱭᱟ
ᱦᱮ
ᱟᱨ ᱦᱚᱜᱚᱭ ᱡᱩᱜᱽ ᱵᱚᱫᱚᱞ ᱱᱟ ᱡᱩᱜ ᱵᱚᱫᱚᱞ ᱞᱮᱱᱠᱷᱟᱱ ᱫᱚ ᱫᱤᱠᱩ ᱪᱷᱷᱟᱛᱤᱠ ᱠᱚᱫᱚ ᱠᱚ ᱞᱟᱦᱟᱭᱮᱱᱟ ᱢᱮᱱᱠᱷᱟᱱ ᱟᱵᱚ ᱫᱚ ᱞᱟᱛ ᱛᱟᱨ ᱥᱮᱫ ᱨᱮᱜᱮ ᱵᱚᱱ ᱛᱟᱦᱮᱸᱭᱮᱱᱟ
ᱦᱮᱸ
ᱨᱚᱵᱚ ᱨᱚᱵᱷᱚ ᱵᱚᱱ ᱞᱟᱛᱟᱨᱚᱜ ᱠᱟᱱ ᱟᱫᱚ ᱚᱱᱟ ᱠᱚ ᱵᱟᱨᱮᱛᱮ ᱟᱵᱤᱱ ᱴᱷᱮᱱ ᱢᱤᱫᱴᱟᱝ ᱠᱩᱠᱞᱤ ᱞᱤᱧ ᱫᱚᱦᱚᱭᱟ ᱟᱹᱵᱤᱱᱟᱜ ᱟᱹᱵᱤᱱᱟᱜ ᱪᱮᱫ ᱢᱟᱱᱮ ᱟᱹᱵᱤᱱᱟᱜ ᱮ ᱪᱮᱫ ᱢᱟᱱᱮ ᱩᱭᱦᱟᱹᱨ ᱵᱟᱲᱟᱭ ᱜᱮᱭᱟ ᱵᱤᱱ ᱡᱩᱜᱽ ᱵᱚᱫᱚᱞ ᱟᱠᱟᱱᱟ ᱪᱮᱫ ᱠᱷᱟᱹᱛᱤᱨ ᱛᱮ ᱵᱚᱫᱚᱞ ᱟᱠᱟᱱᱟ ᱥᱮ ᱪᱮᱫ ᱪᱤᱠᱟᱹ ᱞᱮᱠᱷᱟᱱ ᱱᱚᱣᱟ ᱟᱱᱟᱴ ᱠᱷᱚᱱᱟᱜ ᱟᱵᱚ ᱵᱟᱦᱨᱮ ᱵᱚᱱ ᱩᱰᱩᱠᱚᱜᱼᱟ ᱥᱮ ᱱᱚᱣᱟ ᱟᱵᱚ ᱥᱚᱢᱟᱫᱷᱟᱱ ᱵᱚᱱ ᱧᱟᱢᱟ ᱢᱮᱱᱛᱮ ᱛᱮ ᱟᱹᱵᱤᱱ ᱪᱮᱫ ᱵᱤᱱ ᱞᱟᱹᱭᱟ?
ᱮ ᱟᱹᱞᱤᱧᱟᱜ ᱟᱹᱞᱤᱧᱟᱜ ᱞᱟᱹᱭ ᱛᱮᱫᱚ ᱢᱟᱱᱮ ᱡᱩᱜᱽ ᱵᱚᱫᱞᱟ ᱟᱠᱟᱱᱟ ᱢᱟᱱᱮ ᱟᱵᱚ ᱦᱚᱸ ᱵᱚᱫᱚᱞ ᱦᱩᱭᱩᱜ ᱛᱟᱵᱚᱱᱟ ᱦᱮᱸ ᱥᱮ ᱵᱟᱝ?
ᱦᱳᱭ ᱦᱳᱭ
ᱢᱟᱱᱮ ᱡᱩᱜᱽ ᱥᱟᱶ ᱥᱟᱶᱛᱮ ᱵᱟᱢ ᱵᱚᱫᱚᱞ ᱪᱟᱞᱟᱣ ᱞᱮᱠᱷᱟᱱᱡ ᱥᱮ ᱵᱟᱢ ᱞᱟᱦᱟ ᱪᱟᱞᱟᱣ ᱫᱟᱲᱮᱜᱼᱟᱥᱮ? ᱢᱟᱱᱮ ᱟᱢ ᱫᱚ ᱮᱸᱰᱮᱜᱮᱢ ᱛᱟᱦᱮᱱᱟ ᱡᱩᱜᱽ ᱫᱚ ᱵᱚᱫᱚᱞ ᱪᱟᱜ ᱠᱟᱱᱟ ᱦᱚᱲ ᱫᱚ ᱡᱩᱜᱽ ᱥᱟᱶ ᱥᱟᱶ ᱡᱟᱦᱟᱸ ᱠᱚᱦᱚᱸ ᱠᱚ ᱵᱚᱫᱚᱞᱚᱜ ᱠᱟᱱᱟ ᱟᱢᱫᱚ ᱚᱸᱰᱮ ᱜᱮᱢ ᱛᱟᱦᱮᱱ ᱢᱟ ᱟᱢ ᱫᱚ ᱞᱟᱛᱟᱨ ᱨᱮᱜᱮᱢ ᱛᱟᱦᱮᱱᱟ ᱥᱮ ᱢᱟᱱᱮ ᱡᱟᱦᱟᱸ ᱞᱮᱠᱟ ᱡᱩᱜᱽ ᱵᱚᱫᱚᱞ ᱪᱟᱜᱼᱟ ᱟᱢ ᱦᱚᱸ ᱵᱚᱫᱚᱞ ᱪᱟᱞᱟᱣ ᱦᱩᱭᱩᱜ ᱛᱟᱢᱟ ᱢᱟᱱᱮ ᱟᱵᱚ ᱥᱟᱱᱛᱟᱲ ᱨᱮᱭᱟᱜ ᱫᱚ ᱵᱟᱹᱧ ᱞᱟᱹᱭᱫᱟ ᱡᱮ ᱥᱟ ᱥᱟᱱᱛᱟᱲ ᱥᱟᱶᱛᱟ ᱨᱮ ᱡᱟᱦᱟᱸ ᱢᱮᱱᱟᱜ ᱛᱟᱵᱚᱱᱟ ᱟᱹᱨᱤᱪᱟᱹᱞᱤ ᱠᱚ ᱚᱱᱟ ᱠᱚᱸ ᱵᱚᱫᱚᱞ ᱤᱫᱤ ᱢᱮ᱾ ᱚᱱᱟ ᱠᱚ ᱥᱟᱶ ᱥᱟᱶ ᱛᱮᱜᱮ ᱟᱢᱟᱜ ᱵᱚᱫᱚᱞ ᱪᱟᱞᱟᱣ ᱦᱩᱭᱩᱜ ᱛᱟᱢᱟ ᱢᱟᱱᱮ ᱚᱱᱟᱠᱩ ᱥᱟᱵ ᱨᱟᱠᱟᱵ ᱤᱫᱤᱭ ᱛᱟᱢ᱾
ᱦᱩᱸ᱾ ᱢᱟᱱᱮ ᱫᱤᱠᱩ ᱪᱷᱟᱹᱛᱤᱠ ᱠᱚᱫᱚ ᱧᱮᱞ ᱠᱚᱵᱤᱱ ᱥᱮ ᱢᱟᱱᱮ ᱡᱟᱦᱟᱸ ᱥᱮᱫ ᱛᱮ ᱢᱟᱱᱮ ᱵᱮᱵᱥᱟ ᱫᱟᱲᱮᱭᱟᱜᱼᱟ ᱠᱚ
ᱦᱩᱸ
ᱦᱮᱸᱥᱮ ᱢᱟᱱᱮ ᱡᱮᱢᱚᱱ ᱥᱟᱵ ᱠᱟᱜ ᱵᱤᱱ ᱟᱵᱚ ᱦᱚᱲ ᱠᱚᱫᱚ ᱚᱱᱟ ᱪᱟᱥᱮᱫ ᱨᱮᱦᱚᱸ ᱵᱚᱱ ᱢᱟᱱᱮ ᱫᱤᱠᱩ ᱪᱷᱟᱹᱛᱤᱠ ᱴᱷᱮᱱ ᱵᱚᱱ ᱟᱹᱷᱨᱤᱧ ᱮᱫᱟ ᱦᱮᱸᱥᱮ ᱢᱟᱱᱮ ᱟᱹᱵᱤᱱ ᱵᱤᱱ ᱧᱮᱞ ᱟᱠᱟᱫ ᱠᱚᱣᱟ ᱡᱮ ᱦᱚᱲ ᱠᱚ ᱫᱤᱠᱩ ᱪᱷᱟᱹᱛᱤᱠ ᱴᱷᱮᱡ ᱠᱷᱚᱱ ᱡᱟᱦᱱᱟᱜ ᱠᱚ ᱦᱟᱛᱟᱣᱟ? ᱢᱟᱱᱮ ᱟᱵᱚ ᱜᱮ ᱢᱟᱱᱮ ᱦᱚᱲ ᱠᱚᱜᱮ ᱫᱤᱠᱩ ᱪᱷᱟᱛᱤᱠ ᱴᱷᱮᱱ ᱵᱚᱱ ᱟᱹᱠᱷᱨᱤᱧ ᱮᱫᱟ᱾
ᱮᱠᱫᱚᱢ ᱮᱠᱫᱚᱢ᱾
ᱛᱟᱦᱚᱞᱮ᱾ ᱟᱨᱠᱚ ᱩᱱᱠᱩ ᱦᱚᱸ ᱟᱫᱚ ᱟᱢ ᱴᱷᱮᱱ ᱠᱷᱚᱱ ᱠᱚ ᱟᱵᱚ ᱴᱷᱮᱱ ᱠᱷᱚᱱ ᱠᱚ ᱦᱟᱛᱟᱣᱮᱫ ᱛᱮ ᱫᱤᱭᱮ ᱟᱨᱦᱚᱸ ᱮᱴᱟᱜ ᱫᱤᱥᱚᱢ ᱥᱮᱫ ᱠᱚ ᱟᱹᱷᱨᱤᱧ ᱮᱫᱟ᱾ ᱢᱟᱱᱮ ᱡᱟᱹᱥᱛᱤ ᱜᱚᱱᱚᱝ ᱟᱛᱮ᱾
ᱦᱳᱭ ᱮᱠᱫᱚᱢ ᱮᱠᱫᱚᱢ ᱟᱹᱰᱤ ᱡᱚᱛᱚ ᱠᱟᱛᱷᱟ ᱵᱮᱱ ᱞᱟᱹᱭ ᱟᱠᱟᱫᱼᱟ᱾
ᱛᱟᱦᱚᱞᱮ ᱚᱱᱮ ᱚᱱᱠᱟ ᱡᱩᱫᱤ ᱟᱵᱚ ᱥᱟᱱᱛᱟᱲ ᱠᱚᱦᱚᱸ ᱵᱚᱱ ᱱᱚᱝᱠᱟ ᱠᱮᱭᱟ ᱥᱮ ᱡᱮ ᱟᱵᱚ ᱦᱚᱸ ᱠᱟᱹᱴᱤᱡ ᱱᱚᱝᱠᱟ ᱵᱩᱫᱽᱫᱷᱤ ᱠᱚ ᱠᱷᱟᱴᱟᱣ ᱠᱟᱛᱮᱜ ᱡᱮ ᱵᱮᱵᱥᱟᱭᱟᱵᱚᱱ ᱱᱚᱝᱠᱟ ᱮᱴᱟᱜ ᱫᱤᱥᱚᱢ ᱥᱮᱫ ᱵᱚᱱ ᱯᱟᱪᱟᱨᱟ᱾ ᱥᱮ ᱵᱚᱱ ᱠᱩᱞᱟ ᱚᱱᱟ ᱟᱵᱚ ᱥᱟᱱᱛᱟᱲ ᱦᱚᱵᱚᱱ ᱱᱮᱛᱟᱨ ᱫᱚ ᱱᱩᱱᱟᱹᱜ ᱨᱮᱸᱜᱮᱡ ᱫᱚ ᱵᱟᱵᱚᱱ ᱛᱟᱦᱮᱸ ᱠᱚᱜᱼᱟ᱾
ᱦᱳᱭ ᱦᱳᱭ ᱜᱚᱢᱠᱮ᱾ ᱛᱟᱦᱚᱞᱮ ᱜᱚᱝᱠᱮ ᱟᱹᱵᱤᱱᱟᱜ ᱠᱟᱛᱷᱟ ᱟᱸᱚᱢ ᱠᱟᱛᱮᱫ ᱢᱟ ᱟᱹᱰᱤ ᱨᱟᱹᱥᱠᱟᱹ ᱜᱮᱞᱤᱧ ᱢᱟᱱᱮ ᱟᱹᱭᱠᱟᱹᱣ ᱟᱴᱠᱟᱨ ᱠᱮᱜᱼᱟ᱾
ᱦᱮᱸ ᱟᱪᱪᱷᱟ ᱱᱟᱯᱟᱭ ᱜᱮ᱾
ᱦᱳᱭ᱾ ᱟᱨ ᱜᱚᱝᱠᱮ ᱟᱹᱞᱤᱧᱟᱜ ᱢᱟᱱᱮ ᱢᱚᱱᱮ ᱛᱮᱫᱚ ᱡᱩᱜᱽ ᱵᱚᱫᱚᱞ ᱟᱠᱟᱱᱟ ᱱᱚᱝᱠᱟ ᱞᱮᱠᱟᱨᱮ ᱡᱮ ᱡᱩᱜᱽ ᱵᱚᱫᱚᱞ ᱠᱟᱛᱮᱫ ᱡᱮ ᱟᱵᱚ ᱟᱱᱟᱴ ᱨᱮᱵᱚᱱ ᱧᱩᱨᱩᱣ ᱟᱠᱟᱱᱟ᱾
ᱦᱳᱭ᱾
ᱮᱸ ᱟᱵᱚ ᱜᱤᱫᱽᱨᱟᱹ ᱠᱚ ᱢᱟᱱᱮ ᱫᱩ ᱦᱟᱡᱟᱨ ᱩᱱᱤᱥ ᱠᱷᱚᱱᱟᱜ ᱧᱮᱞ ᱧᱟᱢᱚᱜ ᱠᱟᱱᱟ ᱯᱷᱳᱱ ᱢᱳᱵᱟᱭᱤᱞ ᱫᱚᱢᱮ ᱩᱰᱩᱠᱚᱜ ᱟᱠᱟᱱᱟ᱾
ᱦᱳᱭ ᱦᱳᱭ ᱦᱳ ᱚᱱᱟ ᱢᱟᱧᱪᱚ ᱥᱟᱹᱨᱤ ᱠᱟᱛᱷᱟ ᱦᱮᱸ᱾
ᱛᱟᱦᱞᱮ ᱚᱱᱟ ᱞᱟᱹᱭᱛᱮ ᱟᱵᱚ ᱦᱚᱸᱵᱚ ᱜᱤᱫᱽᱨᱟᱹ ᱠᱚᱦᱚᱸ ᱟᱹᱰᱤ ᱦᱩᱰᱤᱧ ᱦᱩᱰᱤᱧ ᱠᱷᱚᱱᱟᱜ ᱟᱵᱚ ᱢᱳᱵᱟᱭᱤᱞ ᱵᱚᱱ ᱮᱢᱟ ᱠᱚ ᱠᱟᱱᱟ ᱜᱤᱫᱽᱨᱟᱹ᱾
ᱦᱚᱭ
ᱛᱟᱦᱞᱮ ᱩᱱᱠᱩ ᱜᱤᱫᱽᱨᱟᱹ ᱫᱚ ᱪᱮᱫ ᱠᱚ ᱥᱮᱬᱟᱭᱮᱜ-ᱟ ᱢᱟᱱᱮ ᱡᱟᱦᱟᱸ ᱟᱵᱚᱣᱟᱜ ᱡᱟᱛᱤ ᱫᱷᱚᱨᱚᱢ ᱨᱮᱱᱟᱜ ᱵᱮᱯᱟᱨ ᱛᱮᱫᱚ ᱫᱚ ᱩᱱᱤ ᱫᱚ ᱩᱱᱠᱩ ᱫᱚ ᱢᱟᱱᱮ ᱪᱮᱫ ᱦᱚᱸ ᱵᱟᱠᱚ ᱵᱟᱲᱟᱭ ᱜᱚᱫ ᱞᱮᱜᱼᱟᱸ
ᱦᱩᱸ ᱚᱱᱟ ᱦᱚᱸ ᱥᱟᱹᱨᱤ ᱠᱟᱛᱷᱟ ᱠᱟᱱ ᱜᱮᱭᱟ ᱯᱷᱳᱱ ᱚᱱᱟ ᱢᱳᱵᱟᱭᱤᱞ ᱠᱚ ᱩᱰᱩᱝ ᱠᱟᱛᱮᱜ
ᱥᱮᱨᱮᱧ ᱠᱚᱦᱚᱸ ᱢᱟᱱᱮ ᱥᱮᱬᱟᱭᱮᱫ ᱨᱮᱦᱚᱸ ᱠᱚ ᱢᱟᱱᱮ ᱩᱞᱴᱟᱹ ᱯᱟᱞᱴᱟ ᱮᱱᱮᱡ ᱥᱮᱨᱮᱧ ᱠᱚ ᱥᱮᱬᱟ ᱜᱚᱫᱮᱜᱼᱟ᱾
ᱦᱚᱸ ᱢᱟᱱᱮ ᱡᱟᱦᱟᱸ ᱞᱮᱠᱟ ᱠᱚ ᱧᱮᱞᱮᱜᱼᱟ ᱚᱱᱠᱟ ᱜᱮᱠᱚ ᱪᱮᱫᱮᱜᱼᱟ᱾
ᱦᱳᱭ ᱦᱳᱭ᱾
ᱦᱩᱸ ᱟᱫᱚ ᱪᱮᱫ ᱵᱤ ᱟᱫᱚ ᱪᱮᱫ ᱞᱤᱧ ᱞᱟᱹᱭᱟ ᱱᱮᱛᱟᱨ ᱫᱚ ᱢᱳᱚᱵᱟᱭᱤᱞ ᱡᱩᱜᱽ ᱩᱰᱩᱝ ᱠᱟᱱᱟ ᱛᱚ ᱢᱟᱱᱮ ᱢᱳ ᱢᱳᱵᱟᱭᱤᱞ ᱠᱚᱨᱮᱜ ᱥᱳᱥᱟᱞ ᱢᱤᱰᱤᱭᱟ ᱡᱩᱜᱽ ᱛᱚ ᱚᱱᱮ ᱥᱮᱨᱮᱧ ᱠᱚᱦᱚᱸ ᱚᱱᱠᱟ ᱟᱵᱚ ᱥᱟᱱᱛᱟᱞᱤ ᱤᱱᱰᱟᱥᱴᱨᱤᱧ ᱧᱮᱞ ᱵᱟᱲᱟ ᱟᱠᱟᱜᱼᱟ ᱞᱤᱧ ᱟᱹᱞᱤᱧ ᱦᱚᱸ ᱡᱮ ᱚᱱᱮ ᱱᱚᱝᱠᱟ ᱱᱮᱛᱟᱨ ᱫᱚ ᱵᱟᱹᱲᱤᱡ ᱵᱟᱹᱲᱤᱡᱟᱜ ᱥᱮᱨᱮᱧ ᱥᱮ ᱵᱷᱟᱭ ᱵᱷᱟᱞᱮ ᱥᱮ ᱵᱟᱹᱲᱤᱡ ᱜᱮᱭᱟ ᱚᱱᱟ ᱫᱚ ᱵᱟᱹᱞᱤᱧ ᱵᱟᱲᱟᱭ᱾ ᱢᱮᱱᱠᱷᱟᱱ ᱟᱸᱡᱚᱢ ᱛᱮᱫᱚ ᱵᱟᱹᱲᱤᱡ ᱜᱮ ᱟᱸᱡᱚᱢᱚᱜ ᱠᱟᱱᱟ᱾
ᱮᱠᱫᱚᱢ ᱮᱠᱫᱚᱢ ᱢᱟᱱᱮ ᱱᱮᱛᱟᱨ ᱫᱚ ᱢᱟᱱᱮ ᱰᱚᱵᱚᱞ ᱢᱤᱱᱤᱝ ᱥᱮᱨᱮᱧ ᱜᱮᱠᱚ ᱩᱰᱩᱠᱮᱜᱼᱟ᱾
ᱮᱦᱳᱭ ᱢᱟᱱᱮ ᱰᱚᱵᱚᱞ ᱢᱤᱱᱤᱝ ᱥᱮᱨᱮᱧ ᱩᱰᱩᱜ ᱠᱟᱛᱮ ᱢᱟᱱᱮ ᱟᱫᱚ ᱚᱱᱠᱟᱜ ᱜᱮ ᱵᱷᱤᱰᱤᱭᱳ ᱠᱚ ᱵᱮᱱᱟᱣᱮᱜᱼᱟ ᱥᱮ᱾
ᱦᱩᱸ ᱦᱩᱸ᱾
ᱛᱟᱦᱚᱞᱮ ᱢᱟᱱᱮ ᱚᱠᱟ ᱨᱮᱫᱚ ᱥᱟᱶᱛᱟ ᱱᱚᱣᱟ ᱥᱟᱶᱛᱟ ᱥᱚᱢᱟᱡ ᱫᱚ ᱚᱠᱟᱨᱮᱢ ᱵᱟᱧᱪᱟᱣᱮᱜᱼᱟ ᱦᱩᱸ ᱟᱵ ᱟᱵᱚ ᱱᱤᱡᱮ ᱱᱤᱡᱮ ᱛᱮᱜᱮ ᱵᱚᱱ ᱰᱩᱵᱩᱡ ᱤᱫᱤᱭᱮᱫᱟ᱾
ᱦᱩᱸ᱾
ᱡᱟᱦᱟᱸ ᱠᱚ ᱟᱨᱠᱤ ᱥᱳᱥᱟᱞ ᱢᱤᱰᱤᱭᱟ ᱛᱮ ᱢᱟᱱᱮ ᱫᱤᱥᱚᱢ ᱫᱤᱥᱚᱢ ᱯᱟᱨᱪᱟᱣ ᱨᱮᱭᱟᱜ ᱠᱟᱛᱷᱟ ᱚᱱᱟ ᱠᱚᱫᱚ ᱵᱟᱵᱚᱱ ᱯᱟᱨᱪᱟᱣᱮᱫᱟ ᱟᱨ ᱡᱟᱦᱟᱸ ᱠᱚ ᱟᱵᱚᱣᱟᱜ ᱥᱟᱶᱛᱟ ᱥᱚᱢᱟᱡᱽ ᱵᱟᱹᱲᱤᱡᱚᱜ ᱠᱟᱱᱟ ᱚᱱᱠᱟᱱᱟᱜ ᱵᱚᱱ ᱛᱮᱭᱟᱨᱮᱫᱟ᱾
ᱮᱠᱫᱚᱢ ᱮᱠᱫᱚᱢ ᱜᱚᱝᱠᱮ᱾ ᱡᱟᱭᱦᱳᱠ ᱜᱚᱝᱠᱮ ᱟᱨ ᱛᱟᱦᱚᱞᱮ ᱟᱯᱮᱥᱮᱫ ᱫᱚ ᱵᱟᱯᱞᱟ ᱵᱤᱦᱟᱹ ᱠᱚ ᱢᱟᱱᱮ ᱪᱮᱫ ᱞᱮᱠᱟ ᱦᱩᱭᱩᱜ ᱜᱮᱭᱟ ᱢᱟᱱᱮ ᱪᱮᱫ ᱞᱮᱠᱟ ᱠᱟᱛᱮ ᱠᱚ ᱯᱟᱨᱚᱢ ᱜᱮᱭᱟ ᱵᱟᱨ ᱫᱤᱱ ᱥᱮ ᱯᱮ ᱫᱤᱱ
ᱮᱭᱟ ᱯᱟᱹᱦᱤᱞ ᱫᱚ ᱧᱮᱞ ᱦᱩᱭ ᱟᱠᱟᱱᱟ ᱟᱸ ᱵᱟᱯᱞᱟ ᱠᱚᱫᱚ ᱱᱟᱦᱼᱟᱜ ᱞᱟᱦᱟ ᱛᱮᱫᱚ ᱚᱱᱠᱟ ᱯᱮᱫᱤᱱ ᱠᱚ ᱢᱟᱱᱟᱣ ᱠᱮᱭᱟ ᱢᱟᱱᱮ ᱱᱚᱰᱮ ᱠᱷᱚᱡ ᱛᱮᱦᱮᱧ ᱱᱟᱼᱦᱟᱜ ᱠᱚ ᱪᱟᱞᱟᱣ ᱱᱟ ᱵᱟᱯᱞᱟ ᱟᱨ ᱢᱟᱱᱮ ᱮ ᱛᱮᱦᱮᱧ ᱢᱟᱱᱮ ᱧᱤᱫᱟᱹ ᱠᱚ ᱪᱟᱞᱟᱣᱮᱱ ᱠᱷᱟᱡ ᱢᱟᱱᱮ ᱞᱚᱜᱱᱚ ᱛᱟᱦᱮᱭᱮᱱ ᱨᱮᱠᱚ ᱵᱟᱯᱞᱟ ᱭᱮᱱᱟ
ᱦᱮᱸ ᱦᱩᱸ
ᱛᱟᱯᱚᱨᱮ ᱦᱟᱰᱮ ᱮᱱᱮᱡ ᱵᱟᱲᱟ ᱠᱟᱛᱮᱜ ᱱᱚᱰᱮ ᱜᱮ ᱱᱚᱰᱮ ᱠᱚ ᱦᱤᱡᱩᱜᱼᱟ ᱜᱟᱯᱟ
ᱦᱩᱸ
ᱦᱩ ᱛᱟᱯᱚᱨᱮ ᱟᱨᱚ ᱜᱟᱯᱟ ᱠᱚ ᱦᱤᱡᱩᱜ ᱛᱮ ᱚᱱᱠᱟ ᱧᱮᱞ ᱵᱟᱲᱟ ᱦᱩᱭ ᱟᱠᱟᱱᱟ ᱛᱚ ᱩᱱᱟᱹᱜ ᱟᱹᱞᱤᱧ ᱫᱚ ᱵᱟᱹᱞᱤᱧ ᱫᱟᱬᱟ ᱵᱟᱲᱟ ᱟᱠᱟᱜᱼᱟ ᱾
ᱦᱳᱭ ᱾
ᱯᱟᱦᱤᱞ ᱫᱚ ᱚᱱᱠᱟ ᱞᱟᱦᱟ ᱛᱮᱫᱚᱞᱤᱧ ᱵᱟᱲᱟᱭ ᱠᱮᱭᱟ ᱯᱮ ᱫᱤᱱ ᱠᱚ ᱢᱟᱱᱟᱣ ᱜᱮᱭᱟ ᱱᱮᱛᱟᱨ ᱫᱚ ᱦᱟᱜ ᱵᱟᱨ ᱥᱤᱧᱫᱟᱠᱚ ᱢᱤᱫ ᱫᱤᱱ ᱛᱮᱜᱮ ᱠᱚ ᱯᱟᱨᱚᱢ ᱜᱚᱜ ᱠᱟᱜ ᱠᱟᱱᱟ ᱾
ᱦᱮᱸ ᱦᱮᱸ ᱦᱮᱸ ᱾ ᱦᱮ ᱜᱚᱝᱠᱮ ᱾ ᱮᱠᱫᱚᱢ ᱮᱠᱫᱚᱢ ᱾ ᱜᱚᱝᱠᱮ ᱟᱵᱤᱱ ᱥᱟᱞᱟᱜ ᱨᱚᱲ ᱠᱟᱛᱮ ᱟᱹᱰᱤ ᱨᱟᱹᱥᱠᱟᱹ ᱞᱤᱧ ᱟᱹᱭᱠᱟᱹᱣ ᱠᱮᱜᱼᱟ ᱟᱹᱵᱤᱱ ᱥᱟᱞᱟᱜ ᱜᱚᱞ ᱯᱷᱚ ᱠᱟᱛᱮ ᱥᱮ ᱟᱵᱤᱱ ᱥᱟᱞᱟᱜ ᱜᱟᱞᱢᱟᱨᱟᱣ ᱠᱟᱛᱮ ᱟᱭᱢᱟ ᱟᱭᱢᱟ ᱠᱟᱛᱷᱟ ᱞᱤᱧ ᱵᱟᱲᱟᱭ ᱧᱟᱢᱠᱮᱜᱼᱟ ᱾
ᱦᱩ ᱟᱹᱵᱤᱱ ᱥᱟᱞᱟᱜ ᱦᱚ ᱚᱱᱠᱟᱜ ᱜᱮ ᱡᱟᱦᱟ ᱠᱚᱡ ᱟᱫᱚ ᱮᱴᱟᱜ ᱮᱴᱟᱜ ᱫᱤᱥᱚᱢ ᱫᱚ ᱵᱷᱮᱜᱟᱨ ᱜᱮᱛᱟ ᱵᱚᱱᱟ ᱥᱮ ᱠᱟᱴᱤᱡ ᱾ ᱟᱨᱤ ᱪᱟᱞᱤ ᱠᱚ ᱵᱟᱭ ᱢᱤᱫᱚᱜ ᱛᱟᱵᱚᱱᱟ ᱾
ᱮᱠᱫᱚᱢ ᱮᱠᱫᱚᱢ ᱾
ᱦᱩ ᱟᱫᱚ ᱱᱚᱝᱠᱟ ᱜᱚᱞᱯᱷᱚ ᱛᱟᱞᱟ ᱛᱮᱜᱮ ᱛᱚ ᱵᱟᱲᱟᱭᱚᱜᱼᱟ ᱡᱮ ᱾ ᱟᱵᱤᱱᱟᱜ ᱫᱤᱥᱚᱢ ᱥᱮᱫ ᱫᱚ ᱚᱠᱟ ᱫᱤᱥᱚᱢ ᱥᱮᱫ ᱪᱮᱫ ᱞᱮᱠᱟ ᱠᱚ ᱵᱤᱦᱟᱹ ᱵᱟᱯᱞᱟᱜᱼᱟ ᱥᱮ ᱪᱮᱫᱞᱮᱠᱟ ᱠᱚ ᱯᱟᱛ ᱯᱚᱨᱚᱵᱽ ᱯᱟᱛᱟᱜᱼᱟ ᱾
ᱦᱳ ᱟᱞᱮ ᱥᱮ ᱫᱚ ᱜᱚᱝ ᱠᱤ ᱵᱤᱦᱟᱹ ᱵᱟᱯᱞᱟ ᱫᱚ ᱮᱛᱚᱜ ᱫᱚ ᱵᱟᱨ ᱵᱟᱨ ᱫᱤᱱ ᱠᱟᱛᱮ ᱵᱟᱨ ᱫᱤᱱ ᱜᱮ ᱯᱟᱦᱤᱞ ᱢᱟ ᱪᱟᱞᱩ ᱛᱟᱦᱮ ᱠᱟᱱ ᱯᱮ ᱫᱤᱱ ᱾
ᱦᱳᱭ ᱾
ᱱᱮᱛᱟᱨ ᱫᱚ ᱵᱟᱨᱫᱤᱱ ᱜᱮ ᱦᱩᱭᱩᱜ ᱠᱟᱱᱟ ᱱᱮᱛᱟᱨ ᱫᱚ ᱾ ᱟᱨᱚ ᱟᱨᱚ ᱟᱨᱚ ᱱᱮᱛᱟᱨ ᱢᱟ ᱟᱨᱚ ᱪᱟᱞᱩᱜ ᱠᱟᱱ ᱢᱤᱫ ᱫᱤᱱ ᱠᱟᱫᱟᱠᱚ ᱱᱮᱛᱟᱨ ᱡᱚᱛᱚ ᱜᱮᱛᱚ ᱠᱚ ᱜᱩᱲᱫᱟᱹᱣ ᱧᱟᱯᱟᱢ ᱠᱟᱱᱟ ᱾
ᱦᱮᱸ ᱾
ᱢᱟᱱᱮ ᱚᱱᱟ ᱠᱷᱟᱹᱛᱤᱨ ᱛᱮ ᱱᱮᱛᱟᱨ ᱫᱚ ᱢᱤᱫ ᱫᱤᱱ ᱜᱮ ᱡᱟᱦᱟ ᱫᱚ ᱵᱚᱱ ᱞᱟᱭ ᱵᱟᱦᱟ ᱥᱟᱣᱟᱨ
ᱦᱮᱸ ᱾
ᱦᱩᱸ ᱾
ᱢᱟᱱᱮ ᱛᱟᱲᱟ ᱛᱟᱲᱤ ᱯᱟ